ᱦᱮᱸ ᱜᱚᱢᱠᱮ ᱡᱚᱦᱟᱨ ᱜᱮ ᱾
ᱦᱸ ᱜᱚᱝᱠᱮ ᱡᱚᱦᱟᱨ ᱜᱮ ᱡᱚᱦᱟᱨ ᱜᱮ ᱜᱚᱝᱠᱮ ᱱᱟᱯᱟᱭ ᱵᱟᱲᱟ ᱜᱮᱛᱚ ᱾
ᱦᱳᱭ ᱦᱟᱸᱜ ᱱᱤᱭᱟᱹ ᱵᱮᱲᱟ ᱫᱚ ᱱᱟᱯᱟᱭ ᱜᱮ ᱢᱮᱱᱟᱜ ᱟᱠᱟᱫ ᱞᱤᱧᱟᱹ ᱟᱯᱮ ᱚᱲᱟᱜ ᱠᱚᱨᱮ ᱥᱟᱱᱟᱢ ᱠᱚᱜᱮ ᱱᱤᱭᱟᱹ ᱵᱮᱲᱟ ᱫᱚ ᱦᱟᱸᱜ ᱱᱟᱯᱟᱭ ᱵᱟᱲᱟ ᱜᱮ ᱢᱮᱱᱠᱷᱟᱱ ᱟᱯᱮ ᱠᱚᱜᱮ ᱚᱠᱟ ᱞᱮᱠᱟ ᱾
ᱚ ᱜᱚᱝᱠᱮ ᱟᱞᱮ ᱦᱚᱸ ᱱᱟᱯᱟᱭ ᱵᱟᱲᱟᱜ ᱜᱮ ᱱᱤᱛᱚᱜ ᱫᱚ ᱢᱚᱡᱽ ᱵᱟᱲᱟᱜ ᱜᱮ ᱦᱮᱸ ᱥᱮ
ᱟᱪᱪᱷᱟ ᱟᱪᱪᱷᱟ
ᱛᱟᱦᱚᱞᱮ ᱜᱚᱢᱠᱮ ᱪᱮᱫ ᱠᱚᱵᱤᱱ ᱪᱤᱠᱟᱹ ᱵᱟᱲᱟᱭᱮᱫᱟ ᱾
ᱪᱤᱠᱟᱹ ᱵᱚᱞᱛᱮ ᱫᱚ ᱦᱟᱸᱜ ᱱᱤᱛᱚᱜ ᱫᱚ ᱚᱱᱠᱟ ᱫᱚ ᱪᱮᱫ ᱦᱚᱸ ᱪᱤᱠᱟᱹ ᱫᱚ ᱵᱟᱝ ᱪᱤᱠᱟᱹᱭ ᱦᱩᱭᱩᱜ ᱠᱟᱱᱟ ᱾ ᱱᱚᱜ ᱚᱭ ᱦᱩᱛᱩᱢ ᱵᱟᱲᱟ ᱠᱟᱛᱮᱜ ᱦᱟᱞᱠᱟ ᱠᱟᱹᱴᱤᱡ ᱱᱟᱥᱛᱟ ᱵᱟᱲᱟ ᱠᱟᱛᱮ ᱫᱩᱲᱩᱵ ᱵᱟᱲᱟ ᱦᱩᱭ ᱠᱟᱱᱟ ᱾
ᱟᱪᱪᱷᱟ ᱟᱪᱪᱷᱟ
ᱟᱵᱮᱱ ᱜᱮ ᱪᱮᱫ ᱵᱮᱱ ᱪᱤᱠᱟᱹᱭᱮᱫᱭᱟ ᱾
ᱜᱚᱝᱠᱮ ᱱᱚᱜᱼᱚᱭ ᱟᱹᱞᱤᱧ ᱦᱚᱸ ᱱᱤᱝᱠᱟᱹᱞᱤᱧ ᱡᱤᱨᱟᱹᱣ ᱵᱟᱲᱟ ᱠᱟᱱᱟ ᱱᱤᱛᱚᱜ ᱫᱚ ᱦᱮᱸ ᱟᱫᱚ ᱡᱟᱹᱯᱩᱫ ᱵᱟᱲᱟᱭ ᱫᱟᱭ ᱠᱟᱹᱴᱤᱡ ᱠᱟᱹᱴᱤᱡ ᱟᱨ ᱟᱫᱚᱞᱮ ᱠᱟᱹᱴᱤᱡ ᱞᱤᱧ ᱡᱤᱨᱟᱹᱣ ᱟᱠᱟᱱᱟ ᱾
ᱚᱼ ᱚᱦᱮᱸ ᱮᱛᱚ
ᱛᱟᱦᱚᱞᱮ ᱜᱚᱝᱠᱮ ᱦᱮᱸ ᱜᱚᱝᱠᱮ ᱡᱚᱢ ᱵᱟᱲᱟ ᱦᱩᱭ ᱠᱟᱱᱟ ᱡᱚᱢ ᱵᱟᱲᱟ ᱦᱩᱭ ᱠᱟᱱᱟ ᱾
ᱟᱪᱪᱷᱟ ᱟᱪᱪᱷᱟ ᱞᱟᱹᱭ ᱵᱤᱱ ᱢᱟ ᱪᱮᱫᱵᱤᱱ ᱞᱟᱹᱭᱮᱫ ᱛᱟᱦᱮᱸᱫ ᱾
ᱛᱚ ᱜᱚᱢᱠᱮ ᱦᱮᱞᱳ
ᱦᱮᱸ ᱟᱸᱡᱚᱢᱮᱫᱼᱟ ᱞᱤᱧ ᱞᱟᱹᱭ ᱵᱤᱱ
ᱦᱮᱸ ᱛᱚ ᱜᱚᱝᱠᱮ ᱢᱤᱫᱴᱟᱝ ᱥᱟᱛᱟᱢ ᱛᱮᱞᱟᱝ ᱨᱚᱯᱚᱲ ᱞᱮᱱᱠᱷᱟᱱ ᱜᱮ ᱟᱨᱠᱤ ᱱᱟᱯᱟᱭ ᱠᱚᱜ - ᱟ ᱾ ᱵᱩᱡᱽ ᱫᱟᱵᱤᱱ
ᱮᱠᱫᱚᱢ ᱮᱠᱫᱚᱢ ᱚᱱᱟ ᱢᱟ ᱟᱹᱰᱤ ᱱᱟᱯᱟᱭ ᱠᱟᱛᱷᱟ ᱜᱮ ᱵᱤᱱ ᱞᱟᱹᱭ ᱟᱠᱟᱫ ᱟᱞᱟᱝ ᱵᱟᱨᱮᱛᱮᱢᱟ ᱱᱚᱜᱼᱚᱭ ᱨᱚᱯᱚᱲ ᱵᱟᱲᱟ ᱫᱚ ᱦᱩᱭᱩᱜ ᱠᱟᱱ ᱜᱮᱭᱟ ᱾ ᱢᱤᱫᱴᱟᱝ ᱥᱟᱛᱟᱢ ᱵᱟᱨᱮᱛᱮ ᱨᱚᱯᱚᱲ ᱞᱮᱱᱠᱷᱟᱱ ᱢᱟ ᱱᱟᱯᱟᱭᱚᱜ ᱜᱮ ᱡᱟᱜᱮ ᱱᱚᱣᱟ ᱚᱠᱛᱚ ᱠᱚ ᱮᱢ ᱛᱟᱞᱟᱝᱟ ᱱᱚᱣᱟ ᱞᱟᱝ ᱜᱟᱞᱢᱟᱨᱟᱣ ᱛᱟᱞᱟᱛᱮ ᱛᱟᱦᱚᱞᱮ ᱢᱤᱫᱴᱟᱝ ᱥᱟᱛᱟᱢ ᱵᱟᱨᱮᱛᱮ ᱡᱩᱫᱤ ᱞᱟᱝ ᱨᱚᱯᱚᱲᱟ ᱥᱮ ᱟᱞᱳᱪᱚᱱᱟᱭᱟᱞᱟᱝ ᱟᱹᱰᱤ ᱜᱮ ᱱᱟᱯᱟᱭᱚᱜᱼᱟ ᱛᱟᱦᱚᱞᱮ ᱢᱟ ᱮᱱᱛᱮᱫ ᱜᱚᱝᱠᱮ ᱛᱮ ᱟᱹᱵᱤᱱ ᱴᱷᱮᱱ ᱡᱩᱫᱤ ᱚᱱᱠᱟ ᱨᱮᱫ ᱯᱚᱴᱚᱢ ᱩᱠᱩ ᱯᱚᱴᱚᱢ ᱫᱚᱦᱚ ᱟᱠᱟᱫ ᱞᱮᱠᱟᱱᱟᱜ ᱡᱩᱫᱤ ᱥᱟᱛᱟᱢ ᱠᱚ ᱢᱮᱱᱟᱜ ᱠᱷᱟᱱ ᱠᱟᱴᱤᱡ ᱨᱟᱨᱟ ᱥᱚᱫᱚᱨ ᱵᱤᱱ
ᱦᱩᱸ ᱦᱩᱸ ᱦᱩᱸ ᱛᱚ ᱜᱚᱝᱠᱮ ᱱᱚᱜᱼᱚᱭ ᱵᱤᱱ ᱧᱮᱞ ᱮᱫᱟ ᱥᱮ ᱟᱵᱚ ᱱᱚᱜᱼᱚᱭ ᱵᱚᱱ ᱱᱤᱛᱚᱜ ᱱᱤᱛᱚᱜ ᱢᱟ ᱟᱵᱚ ᱵᱚᱱ ᱨᱚᱦᱚᱭ ᱠᱟᱹᱢᱤ ᱠᱚᱵᱚᱱ ᱠᱚᱨᱟᱣᱫᱟ ᱦᱮᱸ ᱨᱚᱦᱚᱭᱚᱜ ᱨᱚᱦᱚᱭ ᱫᱟᱵᱚᱱ ᱦᱮᱸᱥᱮ ᱥᱤᱭ ᱫᱟᱵᱚᱱ ᱟᱫᱚ ᱱᱚᱜᱼᱚᱭ ᱡᱮ ᱨᱚᱦᱚᱭ ᱠᱟᱹᱢᱤ ᱫᱚ ᱱᱮᱛᱟᱨ ᱫᱚ ᱜᱚᱝᱠᱮ ᱵᱤᱱ ᱧᱮᱞᱮᱫ ᱜᱮᱭᱟ ᱥᱮ ᱫᱚᱢᱮ ᱵᱚᱱ ᱵᱤᱞᱚᱢᱚᱜ ᱠᱟᱱᱟ ᱾ ᱨᱚᱦᱚᱭ ᱠᱟᱹᱢᱤ ᱠᱚᱛᱮ ᱦᱮᱸᱥᱮ ᱴᱷᱤᱠ ᱥᱚᱢᱚᱭ ᱢᱟᱱᱮ ᱢᱟᱱᱮ ᱤᱭᱟᱹ ᱚᱠᱛᱚ ᱨᱮ ᱟᱨᱠᱤ ᱫᱟᱜ ᱠᱚ ᱵᱟᱭ ᱡᱟᱹᱲᱤᱭᱟᱵᱚᱱ ᱠᱟᱱᱟ ᱦᱮᱸ ᱵᱟᱭ ᱡᱟᱹᱯᱩᱫ ᱡᱟᱹᱯᱩᱫᱟᱵᱚᱱ ᱠᱟᱱᱟ ᱟᱫᱚ ᱚᱱᱟᱛᱮ ᱜᱚᱢᱠᱮ ᱞᱟᱦᱟ ᱞᱮᱠᱟ ᱱᱮᱛᱟᱨ ᱫᱚ ᱟᱫᱚ ᱮᱸ ᱢᱟᱱᱮ ᱚᱸ ᱪᱟᱥ ᱟᱵᱟᱫᱽ ᱠᱚᱦᱚᱸ ᱢᱟᱱᱮ ᱚᱱᱠᱟ ᱫᱚ ᱪᱮᱨᱦᱟ ᱧᱚᱜ ᱵᱟᱝ ᱦᱩᱭᱩᱜ ᱠᱟᱱ ᱛᱟᱵᱚᱱᱟ ᱦᱮᱸ ᱥᱮ ᱡᱟᱦᱟᱸᱠᱟ ᱦᱮᱸᱥᱮ ᱦᱮᱸ ᱟᱫᱚ ᱱᱚᱜᱼᱚᱭ ᱡᱮ ᱚᱱᱟ ᱱᱚᱜᱼᱚᱭ ᱡᱮ ᱱᱤᱭᱟᱹ ᱠᱚ ᱫᱟᱜ ᱠᱚ ᱦᱮᱸᱥᱮ ᱛᱚ ᱫᱟᱜ ᱠᱚᱨᱮᱱᱟᱜ ᱡᱚ ᱟᱵᱚ ᱡᱮᱢᱚᱱ ᱮᱴᱠᱮᱴᱚᱬᱮ ᱦᱩᱭᱩᱜ ᱠᱟᱱ ᱛᱟᱵᱚᱱᱟ ᱨᱚᱦᱚᱭ ᱦᱚᱛᱮᱡ ᱛᱮ ᱦᱮᱸᱥᱮ ᱛᱚ ᱱᱚᱜᱼᱚᱭ ᱱᱤᱭᱟᱹ ᱫᱟᱜ ᱱᱤᱭ ᱜᱮ ᱠᱤᱪᱷᱩ ᱠᱟᱛᱷᱟ ᱞᱟᱝ ᱨᱚᱯᱚᱲ ᱞᱮᱱᱠᱷᱟᱱ ᱟᱨᱠᱤ ᱱᱟᱯᱟᱭᱚᱜᱼᱟ ᱦᱮᱸ ᱥᱮ
ᱟᱪᱷᱟ ᱟᱪᱷᱟ ᱦᱳᱭ ᱚᱱᱟ ᱢᱟ ᱟᱹᱰᱤ ᱫᱟᱢᱟᱱ ᱠᱟᱛᱷᱟ ᱜᱮᱵᱤᱱ ᱞᱟᱹᱭ ᱠᱟᱫ ᱢᱟ ᱛᱟᱦᱚᱞᱮ ᱞᱟᱹᱭ ᱵᱤᱱ ᱟᱹᱵᱤᱱ ᱜᱮ ᱮᱛᱚᱦᱚᱵ ᱵᱤᱱ
ᱦᱮᱸ ᱦᱮᱸ ᱛᱚᱵᱮ ᱴᱷᱤᱠ ᱛᱚᱵᱮ ᱜᱚᱝᱠᱮ ᱱᱚᱜᱼᱚᱭ ᱡᱮ ᱟᱵᱚ ᱛᱚᱻ ᱵᱚᱱ ᱵᱟᱲᱟᱭ ᱜᱮᱭᱟ ᱡᱮ ᱟᱵᱚ ᱫᱤᱱᱟᱹᱢ ᱦᱤᱞᱳᱜ ᱟᱵᱚ ᱵᱟᱧᱪᱟᱜ ᱞᱟᱹᱜᱤᱫ ᱟᱨᱠᱤ ᱦᱮᱸ ᱫᱟᱜ ᱫᱚ ᱟᱹᱰᱤ ᱞᱟ ᱼᱛᱤ ᱠᱟᱱ ᱛᱟᱵᱚᱱ ᱜᱮᱭᱟ ᱦᱮᱸᱥᱮ ᱫᱟᱜ ᱪᱷᱟᱲᱟ ᱟᱵᱚᱣᱟᱜ ᱡᱤᱣᱤ ᱵᱩᱱᱩᱜ ᱛᱟᱵᱚᱱ ᱦᱮᱸ ᱫᱟᱜ ᱪᱷᱟᱲᱟ ᱟᱵᱚᱣᱟᱜ ᱫᱚ ᱞᱟᱹᱠᱛᱤ ᱜᱮᱭᱟ ᱢᱟᱱᱮ ᱢᱟᱱᱮ ᱫᱚ ᱞᱟᱹᱠᱛᱤ ᱜᱮ ᱞᱟᱹᱠᱛᱤ ᱛᱟᱵᱚᱱᱟ ᱫᱟᱜ ᱪᱷᱟᱲᱟ ᱟᱵᱚᱣᱟᱜ ᱫᱚ ᱢᱟᱱᱮ ᱪᱮᱫ ᱦᱚᱸ ᱵᱟᱹᱱᱩᱜ ᱛᱟᱵᱚᱱᱟ ᱦᱮᱸᱥᱮ ᱫᱟᱜ ᱡᱚᱠᱷᱚᱱ ᱫᱟᱜ ᱜᱮᱵᱚᱱ ᱧᱩᱭᱫᱟ ᱦᱮᱸ ᱥᱮ ᱟᱵᱚᱣᱟᱜ ᱦᱚᱲᱢᱚ ᱨᱮᱦᱚᱸ ᱫᱟᱜ ᱢᱮᱱᱟᱜᱼᱟ ᱦᱮᱸ ᱥᱮ ᱚᱱᱠᱟᱜᱮ ᱟᱵᱚ ᱱᱟᱹᱲᱤ ᱥᱮ ᱮᱴᱟᱜ ᱡᱤᱵᱽ ᱡᱤᱭᱟᱹᱞᱤ ᱠᱚ ᱪᱮᱬᱮ ᱪᱤᱯᱨᱩ ᱠᱚ ᱡᱚᱛᱚᱜ ᱜᱮ ᱫᱟᱜ ᱛᱮᱜᱮ ᱵᱟᱧᱪᱟᱣ ᱢᱮᱱᱟᱜ ᱵᱚᱱᱟ ᱦᱮᱸᱥᱮ ᱱᱤᱭᱟᱹ ᱫᱷᱟᱹᱨᱛᱤ ᱯᱩᱨᱤ ᱨᱮᱫᱚ ᱦᱮᱸ ᱛᱚ ᱱᱚᱜᱼᱚᱭ ᱱᱤᱭᱟᱹ ᱫᱟᱜ ᱦᱮᱸ ᱥᱮ ᱧᱮᱞ ᱫᱟᱹᱵᱤᱱ ᱜᱚᱢᱠᱮ ᱡᱮ ᱟᱵᱚ ᱫᱟᱜ ᱫᱤᱱᱟᱹᱢ ᱫᱤᱱᱟᱹᱢ ᱛᱮ ᱫᱟᱜ ᱨᱮᱱᱟᱜ ᱧᱩ ᱫᱟᱜ ᱨᱮᱱᱟᱜ ᱫᱚ ᱠᱟᱹᱴᱤᱡ ᱵᱚᱱ ᱮᱸᱴᱠᱮᱴᱚᱬᱮᱜ ᱠᱟᱱᱟ ᱦᱮᱸᱥᱮ
ᱦᱳᱭ ᱦᱳᱭ ᱦᱳᱭ ᱟᱭᱢᱟ ᱜᱟᱱ ᱴᱚᱴᱷᱟ ᱠᱚᱨᱮᱫ ᱜᱮ ᱧᱮᱞᱚᱜᱚᱜ ᱠᱟᱱ ᱜᱮᱭᱟ ᱚᱱᱠᱟ ᱜᱮ
ᱦᱳᱭ ᱦᱳᱭ ᱛᱚ ᱜᱚᱢᱠᱮ ᱱᱚᱜᱼᱚᱭ ᱡᱮ ᱫᱟᱜ ᱵᱚᱱ ᱪᱤᱠᱟᱹᱛᱮ ᱡᱚᱝ ᱵᱚᱱ ᱫᱟᱜ ᱵᱚᱱ ᱪᱟᱵᱟ ᱜᱤᱰᱤ ᱠᱟᱜ ᱠᱟᱱᱟ ᱟᱵᱚ ᱢᱟᱹᱱᱢᱤ ᱦᱮᱸᱥᱮ ᱟᱹᱰᱤ ᱟᱜ ᱢᱟᱱᱮ ᱦᱟᱱᱠᱟ ᱜᱮᱵᱚᱱ ᱦᱤᱨᱤᱡ ᱯᱟᱹᱥᱤᱨ ᱠᱟᱜ ᱠᱟᱱᱟ ᱫᱟᱜ ᱦᱮᱸᱥᱮ ᱟᱫᱚ ᱱᱤᱭᱟᱹ ᱫᱟᱜ ᱡᱩᱫᱤ ᱵᱚᱱ ᱦᱤᱨᱤᱡ ᱯᱟᱹᱥᱤᱨ ᱠᱟᱜ ᱠᱟᱱᱟ ᱜᱚᱝᱠᱮ ᱟᱫᱚ ᱟᱵᱚ ᱦᱟᱯᱮᱱ ᱫᱤᱱ ᱨᱮᱱ ᱟᱵᱚᱨᱮᱱ ᱜᱤᱫᱟᱹᱨ ᱯᱤᱫᱟᱹᱨ ᱠᱚ ᱦᱟᱸᱜ ᱟᱨᱠᱤ ᱦᱮᱸ ᱥᱮ ᱟᱵᱚᱨᱮᱱ ᱦᱟᱯᱮᱱ ᱫᱤᱱ ᱨᱮᱱ ᱡᱟᱦᱟᱸᱭ ᱠᱚ ᱦᱤᱡᱩᱜᱼᱟ ᱛᱚ ᱩᱱᱠᱩ ᱦᱟᱯᱮᱱ ᱫᱤᱱ ᱨᱮᱦᱟᱸᱜ ᱟᱹᱰᱤ ᱮᱴᱠᱮᱴᱚᱬᱮ ᱨᱮ ᱥᱮ ᱛᱮᱛᱟᱝ ᱛᱮᱠᱚ ᱛᱟᱦᱮᱱ ᱛᱟᱵᱚᱱᱟ ᱦᱮᱸ ᱥᱮ ᱛᱚ ᱜᱚᱝᱠᱮ ᱱᱤᱭᱟᱹ ᱵᱟᱨᱮ ᱛᱮᱜᱮ ᱟᱨᱠᱤ ᱠᱤᱪᱷᱩ ᱟᱹᱵᱤᱱ ᱞᱟᱹᱭ ᱵᱤᱱ ᱡᱮ ᱪᱤᱠᱟᱹᱛᱮ ᱱᱤᱭᱟᱹ ᱫᱟᱜ ᱠᱚᱫᱚ ᱟᱵᱚ ᱵᱚᱱ ᱦᱤᱨᱤᱡ ᱯᱟᱹᱥᱤᱨᱫᱟ ᱦᱮᱸ ᱥᱮ ᱟᱨ ᱪᱤᱠᱟᱹᱛᱮ ᱱᱤᱭᱟᱹ ᱠᱚ ᱦᱤᱨᱤᱡ ᱯᱟᱹᱟᱥᱤᱨ ᱫᱟᱜ ᱵᱚᱱ ᱤᱭᱟᱹ ᱠᱟᱛᱮ ᱛᱮᱵᱚᱱ ᱫᱚᱦᱚ ᱠᱟᱜᱼᱟ ᱡᱟᱦᱟᱸᱛᱮ ᱟᱵᱚᱨᱮᱱ ᱦᱟᱯᱮᱱ ᱫᱤᱱ ᱨᱮᱱ ᱮᱱᱠᱚ ᱟᱨᱠᱚ ᱟᱞᱚ ᱠᱚ ᱮᱴᱠᱮᱴᱚᱬᱮ ᱨᱮᱠᱚ ᱧᱩᱨᱩᱜ ᱢᱟ
ᱟᱪᱪᱷᱟ ᱟᱪᱪᱷᱟ ᱟᱹᱰᱤ ᱫᱟᱢᱟᱱ ᱠᱟᱛᱷᱟ ᱜᱮᱵᱤᱱ ᱞᱟᱹᱭ ᱟᱠᱟᱜᱼᱟ ᱜᱚᱢᱠᱮ ᱛᱟᱦᱚᱞᱮ ᱱᱚᱸᱜᱼᱚᱸᱭ ᱡᱮ ᱦᱟᱸᱜ ᱟᱵᱚ ᱫᱚ ᱦᱟᱸᱜ ᱵᱚᱱ ᱵᱟᱲᱟᱭ ᱜᱮᱭᱟ ᱥᱮᱵᱚᱱ ᱟᱸᱡᱚᱢ ᱟᱹᱜᱩ ᱟᱠᱟᱫ ᱜᱮᱭᱟ ᱡᱮ ᱱᱚᱣᱟ ᱟᱵᱚ ᱱᱚᱣᱟ ᱞᱮ ᱞᱮᱝᱜᱮᱡ ᱢᱚᱧᱪᱚᱯᱩᱨᱤ ᱨᱮᱫᱚ ᱮᱠᱫᱚᱢ ᱯᱮ ᱵᱷᱟᱜᱽ ᱫᱚ ᱫᱟᱜ ᱦᱮᱱᱟᱜ ᱟᱠᱟᱫ ᱛᱟᱵᱚᱱᱟ ᱟᱨ ᱢᱤᱫ ᱵᱷᱟᱜᱽ ᱫᱚ ᱦᱟᱸᱜ ᱜᱷᱩᱴᱩ
ᱦᱳᱭ ᱜᱚᱝᱠᱮ
ᱫᱟᱜ ᱫᱚ ᱯᱮ ᱵᱷᱟᱜᱽ ᱫᱚ ᱦᱮᱱᱟᱜ ᱟᱠᱟᱫ ᱨᱮᱦᱚᱸ ᱡᱟᱦᱟᱸ ᱫᱚ ᱱᱚᱜᱼᱚᱭ ᱱᱚᱣᱟ ᱧᱩ ᱫᱟᱜ ᱥᱮ ᱟᱵᱚ ᱵᱚᱱ ᱵᱮᱣᱦᱟᱨ ᱫᱟᱲᱮᱭᱟᱜᱼᱟ ᱫᱤᱱᱟᱹᱢ ᱫᱤᱱ ᱠᱟᱹᱢᱤ ᱡᱤᱭᱚᱱ ᱨᱮ ᱱᱚᱜᱼᱚ ᱱᱚᱝᱠᱟᱱᱟᱜ ᱫᱟᱜ ᱫᱚ ᱦᱟᱸᱜ ᱟᱹᱰᱤ ᱟᱭᱢᱟ ᱜᱮ ᱠᱚᱢ ᱢᱮᱱᱟᱜ ᱛᱟᱵᱚᱱᱟ ᱡᱟᱦᱟᱸ ᱫᱚ ᱯᱮ ᱵᱷᱟᱜᱽ ᱨᱮᱱᱟᱜ ᱯᱮ ᱵᱷᱟᱜᱽ ᱦᱮᱱᱟᱜ ᱨᱮᱦᱚᱸ ᱢᱮᱱ ᱜᱟᱱᱚᱜᱼᱟ ᱚᱸᱰᱮ ᱮᱠᱥᱚ ᱯᱟᱨᱥᱮᱱ ᱨᱮᱱᱟᱜ ᱢᱚᱱᱮ ᱠᱟᱜ ᱵᱤᱱ ᱳᱭ ᱛᱤᱱ ᱯᱮ ᱯᱟᱨᱥᱮᱱ ᱯᱩᱱ ᱯᱟᱨᱥᱮᱱ ᱜᱟᱱ ᱦᱮᱱᱟᱜᱼᱟ ᱛᱟᱦᱚᱞᱮ ᱮᱴᱠᱮᱴᱚᱬᱮ ᱢᱟ ᱥᱤᱨᱡᱟᱹᱜ ᱜᱮᱭᱟ ᱥᱮ ᱜᱚᱢᱠᱮ ᱛᱟᱦᱚᱞᱮ ᱯᱟᱹᱦᱤᱞ ᱚᱠᱛᱚ ᱚᱠᱛᱚ ᱫᱚ ᱧᱮᱞ ᱵᱟᱲᱟ ᱟᱠᱟᱱᱟ ᱡᱟᱦᱟᱸ ᱞᱮᱠᱟ ᱟᱵᱚᱨᱮᱱ ᱦᱟᱲᱟᱢ ᱦᱟᱯᱲᱟᱢ ᱠᱚ ᱛᱚ ᱠᱩᱧ ᱫᱟᱜ ᱰᱟᱹᱰᱤ ᱫᱟᱜ ᱥᱮ ᱡᱷᱟᱨᱱᱟ ᱫᱟᱜ ᱧᱩ ᱠᱟᱛᱮ ᱡᱤᱭᱚᱱ ᱠᱚ ᱠᱷᱟᱸᱰᱟᱣ ᱟᱠᱟᱫᱟ ᱥᱮ ᱟᱹᱰᱤ ᱱᱟᱯᱟᱭ ᱛᱮᱠᱚ ᱛᱟᱦᱮᱸ ᱦᱮᱡ ᱟᱠᱟᱱᱟ ᱢᱮᱱᱠᱷᱟᱱ ᱱᱟᱦᱟᱜ ᱚᱠᱛᱚ ᱢᱟ ᱜᱚᱢᱠᱮ ᱱᱚᱸᱜᱼᱚᱸᱭ ᱪᱟᱥᱵᱟᱥ ᱵᱚᱱ ᱠᱟᱹᱢᱤ ᱪᱟᱥ ᱠᱟᱹᱢᱤ ᱠᱚᱨᱮᱫ ᱟᱭᱢᱟ ᱜᱟᱱ ᱠᱮᱢᱤᱠᱮᱞ ᱥᱮ ᱥᱟᱨ ᱵᱚᱱ ᱵᱮᱦᱟᱨᱮᱜ ᱟ ᱡᱟᱦᱟᱸ ᱠᱷᱟᱹᱛᱤᱨ ᱫᱚ ᱚᱱᱟ ᱠᱷᱮᱛ ᱨᱮᱱᱟᱜ ᱫᱟᱜ ᱟᱹᱛᱩ ᱢᱮᱥᱟᱜ ᱠᱟᱱᱟ ᱜᱟᱰᱟᱭ ᱫᱟᱜ ᱡᱷᱟᱨᱱᱟ ᱫᱟᱜ ᱠᱚᱨᱮ ᱦᱚᱸᱜ ᱚ ᱱᱚᱝᱠᱟ ᱠᱟᱛᱮᱫ ᱫᱟᱜ ᱵᱟᱹᱲᱤᱡᱚᱜ ᱠᱟᱱᱟ ᱥᱮ ᱟᱭᱢᱟ ᱜᱟᱱ ᱠᱟᱨᱠᱷᱟᱱᱟ ᱠᱚᱨᱮᱱᱟᱜ ᱡᱟᱦᱟᱸ ᱱᱚᱝᱨᱟ ᱫᱟᱜ ᱦᱚᱜ ᱚ ᱱᱚᱣᱟ ᱦᱚᱸ ᱟᱹᱛᱩ ᱢᱮᱥᱟᱜ ᱠᱟᱱᱟ ᱚᱱᱟ ᱜᱟᱰᱟ ᱫᱟᱜ ᱠᱚᱨᱮᱫ ᱜᱮ ᱛᱟᱦᱚᱞᱮ ᱱᱤᱛᱚᱜ ᱱᱚᱣᱟ ᱱᱚᱜ ᱚ ᱱᱚᱝᱠᱟ ᱠᱟᱛᱮᱫ ᱫᱚ ᱚᱸᱰᱮ ᱫᱚ ᱡᱟᱦᱟᱸ ᱜᱟᱰᱟ ᱫᱟᱜ ᱠᱚᱵᱚᱱ ᱧᱩᱭᱮᱫ ᱛᱟᱦᱮᱸᱡ ᱚᱱᱟ ᱢᱟ ᱱᱮᱛᱟᱨ ᱢᱟ ᱮᱠᱟᱞ ᱜᱮ ᱵᱟᱭ ᱜᱟᱱᱚᱜ ᱱᱤᱛᱳᱜ ᱫᱚ ᱦᱚᱜ ᱚᱱᱟ ᱠᱚᱫᱚ ᱫᱩᱜ ᱦᱤᱛᱫᱚ ᱪᱟᱵᱟᱣ ᱠᱟᱱᱟ ᱥᱮ ᱛᱟᱦᱚᱞᱮ ᱱᱚᱣᱟ ᱵᱚᱱ ᱧᱩ ᱞᱮᱠᱷᱟᱱ ᱫᱚ ᱟᱵᱚ ᱦᱚᱲᱢᱚ ᱨᱮᱦᱚᱸ ᱟᱡᱟᱨ ᱵᱮᱢᱟᱨᱮ ᱥᱤᱨᱡᱟᱹᱣᱟ ᱥᱮ ᱟᱵᱚᱭᱟᱜ ᱡᱤᱭᱤ ᱦᱚ ᱱᱟᱥᱟᱣ ᱫᱟᱲᱮᱟᱜ ᱟ ᱛᱟᱦᱚᱞᱮ ᱱᱚᱜ ᱚ ᱱᱚᱝᱠᱟ ᱠᱟᱛᱮ ᱦᱚᱸ ᱫᱟᱜ ᱠᱚ ᱵᱟᱹᱲᱤᱡᱚᱜ ᱠᱟᱱᱟ ᱥᱮ ᱡᱟᱦᱟᱸ ᱡᱟᱦᱟᱸ ᱵᱤᱱ ᱢᱮᱱᱟ ᱱᱚᱜ ᱚ ᱱᱚᱣᱟ ᱧᱩ ᱫᱟᱜ ᱡᱟᱦᱟᱸ ᱫᱚ ᱴᱟᱭᱤᱢ ᱠᱚᱞ ᱥᱮ ᱥᱮᱞᱚ ᱱᱚᱜ ᱚ ᱱᱚᱣᱟ ᱠᱚ ᱵᱮᱵᱚᱥᱛᱷᱟ ᱟᱠᱟᱫ ᱨᱮᱦᱚᱸ ᱠᱚ ᱵᱮᱵᱚᱥᱛᱟ ᱠᱟᱜ ᱨᱮᱦᱠᱚ ᱧᱮᱞᱚᱜᱚᱜ ᱠᱟᱱᱟ ᱟᱭᱢᱟ ᱜᱟᱱ ᱴᱚᱴᱷᱟ ᱠᱚᱨᱮᱫ ᱜᱮ ᱧᱩ ᱫᱟᱜ ᱠᱚᱵᱚᱱ ᱦᱟᱛᱟᱣ ᱮᱭᱟ ᱟᱨ ᱚᱱᱠᱟᱜᱮ ᱴᱮᱯ ᱠᱚᱫᱚ ᱠᱷᱩᱞᱟᱹᱣ ᱜᱮᱵᱚᱱ ᱫᱚᱦᱚ ᱠᱟᱜ ᱠᱟᱱᱟ ᱛᱟᱦᱚᱞᱮ ᱟᱭᱢᱟ ᱠᱷᱟᱱ ᱜᱮ ᱫᱟᱜ ᱠᱚᱫᱚ ᱱᱚᱥᱴᱚᱜ ᱠᱟᱱ ᱛᱟᱵᱚᱱᱟ ᱱᱚᱜ ᱚ ᱱᱚᱣᱟ ᱪᱮᱛᱟᱱ ᱨᱮ ᱛᱟᱦᱚᱞᱮ ᱢᱮᱫ ᱞᱩᱛᱩᱨ ᱟᱜ ᱞᱟᱹᱠᱛᱤ ᱠᱟᱱ ᱛᱟᱵᱚᱱᱟ ᱡᱮ ᱢᱤᱫ ᱫᱟᱜ ᱵᱚᱱ ᱦᱟᱛ ᱛᱟᱭᱟ ᱛᱤᱱᱟᱹᱜ ᱫᱚᱨᱠᱟᱨ ᱤᱱᱟᱜ ᱵᱚᱱ ᱦᱟᱛᱟᱣᱟ ᱤᱱᱟ ᱠᱷᱚᱱ ᱡᱟᱥᱛᱤ ᱟᱫᱚ ᱵᱟᱵᱚᱱ ᱵᱟᱲᱤᱡ ᱜᱤᱰᱤ ᱠᱟᱜ
ᱦᱳᱭ ᱦᱳᱭ ᱦᱳᱭ ᱟᱹᱰᱤ ᱱᱟᱯᱟᱭ ᱠᱟᱛᱷᱟ ᱵᱤᱱ ᱞᱟᱹᱭ ᱠᱟᱫᱟ ᱜᱚᱝᱠᱮ ᱦᱮᱸ ᱦᱮᱸ ᱫᱚ ᱦᱩ ᱫᱚ ᱜᱚᱝᱠᱮ ᱱᱚᱭ ᱟᱹᱰᱤ ᱢᱚᱸᱪᱽ ᱠᱟᱛᱮ ᱵᱤᱱ ᱞᱟᱹᱭ ᱠᱮᱫᱟ ᱡᱮ ᱪᱤᱠᱟᱹᱛᱮᱵᱚᱱ ᱫᱟᱜ ᱵᱚᱱ ᱦᱤᱨᱤᱡ ᱯᱟᱹᱥᱤᱨᱮᱫ ᱛᱟᱵᱚᱱᱟ ᱫᱟᱜ ᱦᱮᱸ ᱡᱟᱦᱟᱸ ᱟᱵᱚ ᱦᱮ ᱫᱤᱱᱚᱢ ᱜᱮ ᱟᱵᱚ ᱵᱟᱧᱪᱟᱣ ᱪᱟᱜ ᱞᱟᱹᱜᱤᱫ ᱟᱹᱰᱤ ᱞᱟᱠᱛᱤ ᱠᱟᱱ ᱛᱟᱵᱚᱱᱟ ᱛᱚ ᱜᱚᱝᱠᱮ ᱱᱤᱭᱟᱹ ᱟᱰᱡ ᱟᱹᱰᱤ ᱢᱚᱪᱵᱤᱱ ᱞᱟᱹᱭ ᱠᱮᱫᱟ ᱟᱵᱚ ᱡᱮ ᱜᱚᱝᱠᱮ ᱞᱟᱦᱟ ᱫᱚ ᱮᱜ ᱯᱩᱠᱷᱨᱤ ᱠᱚᱨᱮᱱᱟᱜ ᱡᱷᱟᱨᱱᱟ ᱠᱚᱨᱮᱱᱟᱜ ᱫᱟᱜ ᱠᱚ ᱟᱹᱰᱤ ᱮ ᱱᱟᱯᱟᱭ ᱛᱮᱵᱚᱱ ᱧᱩ ᱫᱟᱲᱮᱜ ᱠᱟᱱ ᱛᱟᱦᱮᱸᱫ ᱦᱮᱸ ᱥᱮᱮ ᱟᱵᱚᱨᱮᱱ ᱦᱟᱯᱲᱟᱢ ᱠᱚ ᱚᱱᱟ ᱧᱩ ᱠᱟᱛᱮ ᱠᱚ ᱛᱟᱸᱦᱮᱱ ᱠᱟᱱ ᱛᱟᱦᱮᱸᱫ ᱟᱫᱚ ᱜᱚᱝᱠᱮ ᱱᱚᱭ ᱡᱮ ᱟᱵᱚ ᱚᱛ ᱵᱷᱤᱛᱤᱨ ᱨᱮᱱᱟᱜ ᱫᱟᱜ ᱱᱤᱛᱳᱜ ᱵᱚᱱ ᱧᱟᱢ ᱫᱟ ᱚᱱᱟ ᱫᱟᱜ ᱦᱚᱸ ᱟᱵᱚ ᱵᱚᱱ ᱦᱤᱨᱤᱡ ᱯᱟᱹᱥᱤᱨ ᱫᱟ ᱟᱫᱚ ᱵᱟᱵᱚᱱ ᱢᱚᱱᱮᱭᱟᱜ ᱚᱱᱟ ᱵᱭᱮᱥ ᱠᱷᱚᱱ ᱵᱟᱵᱚᱱ ᱩᱭᱦᱟᱹᱨ ᱫᱟ ᱟᱵᱚ ᱦᱟᱯᱮᱱ ᱟᱹᱠᱷᱤᱨ ᱨᱮᱱᱟᱜ ᱠᱟᱛᱷᱟ ᱫᱚ ᱡᱮ ᱟᱵᱚ ᱟᱹᱠᱷᱤᱨ ᱨᱮᱦᱟᱸ ᱮ ᱟᱵᱚ ᱫᱚ ᱦᱩ ᱡᱩᱫᱤ ᱵᱟᱝᱵᱚᱱ ᱧᱟᱢᱟ ᱦᱮᱸ ᱥᱮ ᱟᱫᱚ ᱚᱱᱮ ᱯᱚᱨ ᱦᱟᱯᱮᱱ ᱫᱤᱱ ᱨᱮᱫᱚ ᱦᱟᱸᱜ ᱩᱝᱠᱩ ᱮᱜ ᱢᱟᱨᱟᱝ ᱢᱟᱨᱟᱝ ᱡᱟᱦᱟᱸᱭ ᱦᱚᱲ ᱠᱚ ᱢᱮᱱᱟᱜ ᱠᱚᱣᱟ ᱫᱤᱠᱩ ᱪᱷᱟᱹᱛᱤᱠ ᱠᱚ ᱡᱟᱦᱟᱸᱭ ᱠᱚ ᱦᱮᱸ ᱩᱱᱠᱩ ᱫᱚ ᱦᱟᱸᱜ ᱟᱵᱚ ᱫᱚ ᱠᱟᱹᱣᱰᱤ ᱛᱮᱠᱚ ᱦᱟᱛᱟᱣ ᱦᱚᱪᱚ ᱵᱮᱱᱟᱜ ᱵᱚᱱᱟ ᱦᱟᱸᱜ ᱫᱟᱜ ᱠᱚ ᱦᱮᱸ ᱥᱮ ᱟᱫᱚ ᱟᱵᱚ ᱡᱮ ᱱᱚᱭ ᱦᱟᱹᱫᱟᱥ ᱫᱟᱜ ᱫᱷᱟᱹᱨᱛᱤ ᱯᱩᱨᱤ ᱨᱮᱱᱟᱜ ᱡᱟᱦᱟᱸ ᱪᱟᱸᱫᱚ ᱵᱚᱸᱜᱟᱭ ᱮᱢ ᱠᱟᱜ ᱵᱚᱱᱟ ᱡᱟᱦᱟᱸ ᱦᱮᱸ ᱚᱱᱟ ᱫᱟᱜ ᱜᱮ ᱦᱟᱸᱜ ᱟᱵᱚ ᱫᱚ ᱠᱟᱹᱣᱲᱤ ᱛᱮ ᱦᱟᱛᱟᱣ ᱠᱟᱛᱮᱫ ᱵᱚᱱ ᱧᱩ ᱞᱟᱜᱟᱣ ᱵᱚᱱᱟ ᱜᱚᱝᱠᱮ
ᱮᱠᱫᱚᱢ ᱮᱠᱫᱚᱢ ᱡᱚᱛᱷᱟᱛ ᱠᱟᱛᱷᱟ ᱜᱮᱵᱤᱱ ᱢᱮᱱ ᱟᱠᱜ ᱟ ᱱᱚᱭ ᱧᱮᱞᱚᱜᱚ ᱠᱟᱱ ᱜᱮᱭᱟ ᱟᱭᱢᱟ ᱜᱟᱱ ᱴᱚᱴᱷᱟ ᱠᱚᱨᱮ ᱜᱮ ᱦᱚᱸ ᱡᱟᱦᱟᱸᱭ ᱫᱚ ᱢᱤᱫ ᱵᱟᱨ ᱚᱱᱠᱟ ᱠᱟᱹᱴᱤᱡ ᱠᱤᱥᱟᱹᱟᱹᱲ ᱧᱚᱜ ᱦᱚᱲ ᱠᱚ ᱦᱮᱱᱟᱜ ᱟᱠᱟᱫ ᱵᱚᱱᱟ ᱥᱟᱱᱟᱢ ᱫᱚ ᱵᱟᱵᱚᱱ ᱠᱤᱥᱟᱹᱬᱟ ᱥᱮ ᱮ ᱟᱵᱚ ᱫᱚ ᱨᱮᱸᱜᱮᱡ ᱦᱚᱲ ᱜᱮ ᱡᱟᱹᱥᱛᱤ ᱫᱚ ᱢᱮᱱᱠᱷᱟᱱ ᱠᱤᱥᱟᱹᱲ ᱧᱚᱜ ᱦᱚᱲ ᱠᱚ ᱢᱮᱱᱟᱜ ᱟᱠᱟᱫ ᱵᱚᱱᱟ ᱛᱟᱦᱚᱞᱮ ᱱᱚ ᱱᱚᱝᱠᱟ ᱚᱲᱟᱜ ᱠᱚᱨᱮᱫ ᱚᱱᱠᱟ ᱢᱤᱱᱤ ᱠᱚᱥᱮ ᱥᱮᱞᱳ ᱠᱚᱵᱚᱱ ᱵᱮᱱᱟᱣᱮᱜ ᱟ ᱛᱟᱦᱚᱞᱮ ᱱᱚᱣᱟ ᱫᱚ ᱦᱟᱸᱜ ᱚᱛ ᱞᱟᱛᱟ ᱨᱮᱱᱟᱜ ᱫᱟᱜ ᱵᱚᱱ ᱨᱟᱠᱟᱵᱮᱫᱟ ᱛᱚ ᱱᱚᱣᱟ ᱠᱚᱫᱚ ᱡᱚᱛᱚ ᱜᱮ ᱢᱮᱱ ᱜᱟᱱᱚᱜ ᱟ ᱧᱩ ᱫᱟᱜ ᱜᱮ ᱛᱟᱦᱟᱞᱮ ᱱᱚ ᱱᱚᱣᱟ ᱫᱟᱜ ᱠᱚᱛᱮ ᱦᱚᱸᱵᱚᱱ ᱪᱟᱥ ᱟᱵᱟᱫ ᱮ ᱟ ᱟᱭᱢᱟ ᱜᱟᱱ ᱥᱮ ᱚᱱᱟ ᱛᱮᱵᱚᱱ ᱰᱟᱹᱝᱨᱤ ᱢᱮᱨᱚᱢ ᱠᱚᱵᱚᱱ ᱛᱩᱯᱩᱭᱮᱫ ᱠᱚᱣᱟ ᱛᱟᱦᱚᱞᱮ ᱱᱚ ᱱᱚᱣᱟ ᱠᱚ ᱤᱫᱤ ᱠᱟᱛᱮ ᱫᱚ ᱟᱹᱰᱤᱜᱮ ᱢᱮᱸᱫ ᱞᱩᱛᱩᱨᱟᱜ ᱞᱟᱹᱠᱛᱤ ᱠᱟᱱᱟ ᱪᱮᱫᱟᱜ ᱥᱮ ᱱᱚᱣᱟ ᱫᱚ ᱟᱵᱚᱣᱟᱜ ᱧᱩ ᱫᱟᱜ ᱠᱟᱱᱟ ᱱᱚᱣᱟ ᱫᱟᱜ ᱛᱮ ᱡᱩᱫᱤ ᱟᱵᱚ ᱰᱟᱹᱝᱨᱤ ᱢᱮᱨᱚᱢ ᱵᱚᱱ ᱛᱩᱯᱩᱭᱮᱫ ᱠᱚᱣᱟ ᱛᱟᱦᱚᱞᱮ ᱱᱚᱣᱟ ᱫᱚ ᱢᱤᱫᱴᱟᱝ ᱵᱟᱹᱲᱛᱤ ᱵᱚᱱ ᱠᱷᱚᱨᱪᱟ ᱜᱤᱰᱤ ᱠᱟᱜ ᱠᱟᱱᱟ ᱫᱟᱜ ᱪᱮᱫᱟᱜ ᱥᱮ ᱰᱟᱹᱟᱝᱨᱤ ᱢᱮᱨᱢ ᱫᱚᱢ ᱛᱩᱯᱩ ᱫᱚ ᱦᱟᱸᱜ ᱯᱩᱠᱷᱨᱤ ᱫᱟᱜ ᱠᱚᱛᱮ ᱦᱚᱸ ᱛᱩᱯᱩ ᱫᱚ ᱜᱟᱱᱚᱜ ᱟ ᱥᱮ ᱪᱟᱥ ᱟᱵᱟᱫ ᱦᱚᱸ ᱡᱩᱫᱤ ᱮᱠᱟᱞ ᱜᱮ ᱵᱟᱭ ᱛᱟᱦᱮᱱᱟ ᱚᱱᱠᱟ ᱯᱩᱠᱷᱨᱤ ᱠᱚᱨᱮᱱ ᱫᱟᱜ ᱠᱚ ᱛᱟᱦᱚᱞᱮ ᱠᱷᱟᱱ ᱩᱱᱫᱚ ᱴᱷᱤᱠ ᱜᱮᱭᱟ ᱢᱮᱱᱠᱷᱟᱱ ᱱᱚᱣᱟ ᱟᱭᱢᱟ ᱜᱟᱱ ᱱᱚᱣᱟ ᱠᱚᱛᱮᱜᱮ ᱵᱚᱱ ᱪᱟᱥ ᱟᱵᱟᱫᱮᱜ ᱟ ᱛᱟᱦᱚᱞᱮ ᱱᱚᱝᱠᱟ ᱠᱟᱛᱮ ᱛᱮᱫ ᱟᱵᱚᱣᱟᱜ ᱱᱚ ᱱᱚᱣᱟ ᱫᱤᱱᱟᱢ ᱫᱤᱱ ᱡᱤᱭᱚᱱ ᱨᱮᱱᱟᱜ ᱡᱟᱦᱟᱸ ᱛᱤᱭᱟᱜ ᱧᱩ ᱫᱟᱜ ᱱᱚᱜᱼᱚ ᱱᱚᱣᱟ ᱫᱚ ᱟᱭᱢᱟ ᱜᱟᱱ ᱜᱮᱵᱚᱱ ᱵᱮᱨᱵᱟᱫᱽ ᱜᱤᱬᱤ
ᱦᱳᱭ ᱦᱳᱭ ᱦᱳᱭ ᱜᱚᱢᱠᱮ ᱦᱳᱭ ᱦᱳᱭ ᱾ ᱟᱹᱰᱤ ᱱᱟᱯᱟᱭ ᱠᱟᱛᱷᱟ ᱟᱹᱰᱤ ᱢᱚᱸᱡᱽ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱟᱫᱟ ᱜᱚᱝᱠᱮ ᱾ ᱦᱚᱸ ᱱᱚᱜᱼᱚᱭ ᱡᱮ ᱵᱤᱱ ᱞᱟᱹᱭ ᱠᱮᱫᱟ ᱡᱮ ᱱᱚᱜᱼᱚᱭ ᱚᱛ ᱵᱷᱤᱛᱤᱨ ᱨᱮᱱᱟᱜ ᱫᱟᱜ ᱡᱟᱦᱟᱸ ᱟᱹᱰᱤ ᱞᱟᱹᱠᱛᱤ ᱠᱤ? ᱟᱹᱰᱤ ᱞᱟᱹᱠᱛᱤ ᱵᱮᱜᱚᱨ ᱫᱚ ᱟᱫᱚ ᱵᱟᱝᱵᱚᱱ ᱮᱸ ᱤᱭᱟᱹᱭᱟ ᱾
ᱵᱟᱝ ᱵᱟᱝ ᱾
ᱫᱤᱱ ᱦᱮᱸ ᱟᱫᱚ ᱟᱵᱚ ᱞᱟᱹᱠᱛᱤ ᱞᱟᱹᱠᱛᱤ ᱵᱮᱜᱚᱨ ᱡᱮ ᱱᱚᱜᱼᱚᱭ ᱵᱚᱱ ᱫᱟᱜ ᱵᱚᱱ ᱦᱤᱨᱤᱡ ᱯᱟᱹᱥᱤᱨ ᱫᱟ ᱥᱮ ᱜᱚᱝᱠᱮ ᱟᱫᱚ ᱱᱤᱭᱟᱹ ᱠᱚᱫᱚ ᱜᱚᱝᱠᱮ ᱟᱹᱰᱤ ᱟᱵᱚ ᱫᱚ ᱟᱹᱛᱩ ᱚᱲᱟᱜ ᱨᱮᱱ ᱦᱚᱲ ᱠᱟᱱᱟᱵᱚᱱ ᱜᱚᱝᱠᱮ ᱦᱮᱸᱥᱮ ᱾ ᱟᱫᱚ ᱟᱹᱰᱤ ᱟᱹᱛᱩ ᱚᱲᱟᱜ ᱨᱮᱱ ᱟᱵᱚᱨᱮᱱ ᱦᱟᱯᱲᱟᱢ ᱠᱚ ᱵᱟ ᱟᱵᱚᱨᱮᱱ ᱟᱭᱳᱵᱟᱵᱟ ᱠᱚ ᱦᱮᱸᱥᱮ ᱵᱟᱝ ᱟᱹᱰᱤ ᱦᱮᱧ ᱜᱤᱫᱟᱹᱨ ᱯᱤᱫᱟᱹᱨ ᱠᱚᱜᱮ ᱡᱟᱦᱟᱸᱭ ᱠᱚ ᱡᱷᱟᱨᱟ ᱡᱩᱣᱟᱹᱱ ᱠᱚ ᱡᱟᱦᱟᱸᱭ ᱠᱚ ᱦᱮᱸ ᱵᱤᱫᱽᱫᱟᱹᱜᱟᱲ ᱠᱚ ᱥᱮ ᱤᱭᱟᱹ ᱠᱚ ᱯᱟᱹᱴᱷᱣᱟᱹ ᱜᱟᱲ ᱠᱚ ᱵᱟᱝᱠᱚ ᱧᱮᱞ ᱠᱟᱫᱟ ᱦᱮᱸ ᱥᱮ ᱵᱟᱝ ᱩᱱᱠᱩ ᱫᱚ ᱛᱟᱦᱚᱞᱮ ᱠᱷᱟᱱ ᱫᱚ ᱵᱟᱝᱠᱚ ᱵᱟᱲᱟᱭᱟ ᱱᱤᱭᱟᱹ ᱾ ᱤᱭᱟᱹ ᱫᱚ ᱦᱮᱸ ᱥᱮ ᱟᱫᱚ ᱜᱚᱝᱠᱮ ᱱᱤᱭᱟᱹ ᱠᱚᱜᱮ ᱡᱮ ᱟᱫᱚ ᱡᱩᱫᱤ ᱩᱱᱠᱩ ᱵᱚᱱ ᱟᱵᱚ ᱵᱚᱱ ᱞᱟᱹᱭ ᱵᱩᱡᱷᱟᱹᱣ ᱠᱚᱣᱟ ᱦᱮᱸ ᱥᱮ ᱱᱤᱭᱟᱹ ᱠᱚ ᱧᱮᱞ ᱞᱟᱹᱜᱤᱫ ᱵᱳᱱ ᱮᱸ ᱟᱨᱠᱤ ᱵᱚᱱ ᱞᱟᱹᱭ ᱟᱠᱚᱣᱟ ᱦᱮᱸᱥᱮ ᱾ ᱥᱮ ᱠᱟᱹᱴᱤᱡ ᱵᱚᱱ ᱦᱮᱸ ᱛᱟᱦᱚᱞᱮ ᱠᱷᱟᱱ ᱫᱚ ᱚᱱᱟ ᱠ ᱟ ᱟᱨᱠᱤ ᱱᱟᱯᱟᱭᱚᱜᱼᱟ ᱟᱨ ᱱᱟᱯᱟᱭ ᱠᱟᱛᱮᱜ ᱩᱱᱠᱩ ᱦᱚᱸ ᱛᱟᱞᱦᱮ ᱠᱷᱟᱱ ᱡᱟ ᱦᱟᱯᱮᱱ ᱫᱤᱱᱟᱜ ᱠᱟᱛᱷᱟ ᱠᱚ ᱩᱭᱦᱟᱹᱨ ᱟᱹᱷᱤᱨ ᱨᱮᱱᱟᱜ ᱠᱟᱛᱷᱟ ᱠᱚ ᱫᱤᱥᱟᱹ ᱠᱟᱛᱮᱫ ᱱᱤᱭᱟᱹ ᱠᱚ ᱢᱮᱫ ᱞᱩᱛᱩᱨᱟᱜᱼᱟ ᱾
ᱮᱠᱫᱚᱢ ᱮᱠᱫᱚᱢ ᱡᱚᱛᱷᱟᱛ ᱠᱟᱛᱷᱟ ᱜᱮᱢ ᱢᱮᱱ ᱠᱟᱜᱼᱟ ᱾ ᱪᱮᱫᱟᱜ ᱥᱮ ᱟᱵᱚ ᱢᱟ ᱡᱤᱭᱚᱱ ᱰᱟᱦᱟᱨ ᱨᱮ ᱛᱟᱲᱟᱢ ᱠᱚᱛᱮ ᱜᱮᱞᱮ ᱱᱟᱭᱛᱮ ᱱᱟᱯᱟᱭ ᱛᱮ ᱱᱚᱣᱟ ᱞᱮ ᱞᱮᱜᱮᱸᱡ ᱫᱷᱩᱲᱤ ᱫᱷᱟᱹᱨᱛᱤ ᱨᱮ ᱛᱟᱦᱮᱸᱱ ᱠᱚᱛᱮ ᱜᱮᱞᱮ ᱟᱜᱟᱢ ᱟᱨ ᱱᱟᱜᱟᱢ ᱩᱭᱦᱟᱹᱨ ᱠᱟᱛᱮᱫ ᱜᱮᱛᱚ ᱥᱟᱱᱟᱢᱟᱜ ᱠᱟᱹᱢᱤ ᱦᱩᱭᱩᱜ ᱛᱟᱵᱚᱱᱟ ᱥᱮ ᱾ ᱛᱟᱦᱞᱮ ᱟᱵᱚ ᱱᱚ ᱚᱠᱟ ᱥᱟᱱᱛᱟᱞ ᱥᱟᱶᱛᱟ ᱠᱚᱨᱮᱫ ᱫᱚ ᱩᱱᱟᱹᱜ ᱜᱟᱱ ᱫᱚ ᱦᱟᱸᱜ ᱥᱤᱠᱷᱱᱟᱹᱛ ᱟᱱ ᱦᱚᱲ ᱫᱚ ᱡᱟᱹᱥᱛᱤ ᱛᱤ ᱫᱚ ᱵᱟᱹᱱᱩᱜ ᱟᱠᱟᱫ ᱠᱚᱣᱟ ᱢᱤᱫ ᱠᱚᱢ ᱧᱚᱜ ᱫᱷᱟᱨᱟᱭ ᱜᱮᱭᱟ ᱠᱚ ᱾ ᱛᱟᱦᱞᱮ ᱠᱷᱟᱱ ᱱᱚᱜᱼᱚᱭ ᱟᱵᱚ ᱡᱟᱦᱟᱸ ᱩᱰᱝ ᱜᱮ ᱱᱤᱛᱚᱜ ᱱᱚᱜᱼᱚᱭ ᱯᱟᱹᱴᱷᱩᱣᱟᱹ ᱡᱤᱭᱚᱱ ᱚᱞᱚᱜ ᱠᱟᱱᱟ ᱵᱚᱱ ᱯᱟᱲᱦᱟᱜ ᱠᱟᱱᱟ ᱵᱚᱱ ᱪᱟ ᱚᱸᱰᱮ ᱜᱤ ᱥᱤᱠᱷᱱᱟᱹᱛ ᱵᱚᱱ ᱟᱨᱡᱟ ᱡᱟᱣᱟ ᱱᱚᱜᱼᱚ ᱱᱚᱣᱟ ᱡᱩᱫᱤ ᱟᱵᱚ ᱱᱚᱣᱟ ᱥᱚᱢᱟᱡᱽ ᱛᱟᱞᱟ ᱥᱟᱱᱟᱢ ᱦᱚᱲ ᱴᱷᱮᱱ ᱵᱚᱱ ᱥᱚᱫᱚᱨᱟ ᱡᱮ ᱱᱚᱝᱠᱟ ᱠᱟᱛᱮ ᱛᱮᱫ ᱫᱟᱜ ᱵᱚᱱ ᱵᱟᱧᱪᱟᱣ ᱞᱮᱠᱷᱟᱱ ᱱᱚ ᱱᱟᱯᱟᱭᱚᱜᱼᱟ ᱦᱟᱯᱮᱱ ᱫᱤᱱ ᱨᱮᱱ ᱯᱚᱝ ᱯᱚᱝᱲᱟ ᱠᱚ ᱟᱹᱥᱩᱞᱚᱜ ᱫᱟᱲᱮᱭᱟᱜᱼᱟ ᱱᱤᱛᱚᱜ ᱡᱩᱫᱤ ᱫᱟᱜ ᱵᱚᱱ ᱫᱚᱨᱠᱟᱨᱟ ᱦᱟᱯᱮᱱ ᱫᱤᱱ ᱨᱮ ᱚᱥᱩᱵᱤᱫᱷᱟ ᱦᱩᱭ ᱫᱟᱲᱮᱭᱟᱜᱼᱟ ᱱᱚᱜᱼᱚ ᱱᱚᱣᱟ ᱥᱤᱠᱷᱱᱟᱹᱛ ᱜᱮ ᱥᱟᱱᱟᱢ ᱦᱚᱲ ᱴᱷᱮᱱ ᱡᱩᱫᱤ ᱵᱚᱱ ᱥᱚᱫᱚᱨ ᱫᱟᱲᱮᱭᱟᱜᱼᱟ ᱟᱹᱰᱤ ᱜᱤ ᱱᱟᱯᱟᱭ
ᱦᱳᱭ ᱦᱳᱭ ᱦᱳᱭ ᱦᱳᱭ ᱦᱳᱭ ᱾ ᱦᱮᱸ ᱜᱚᱝᱠᱮ ᱦᱮᱸ ᱟᱹᱰᱤ ᱢᱚᱸᱡᱽ ᱵᱤᱱ ᱞᱟᱹᱭ ᱠᱮᱫᱟ ᱦᱮᱸ ᱾ ᱛᱚ ᱱᱤᱝᱠᱟᱹ ᱜᱮ ᱜᱚᱝᱠᱮ ᱟᱨ ᱚᱱᱟ ᱵᱟᱹᱜᱤ ᱠᱟᱛᱮᱜ ᱜᱚᱝᱠᱮ ᱱᱤᱭᱟᱹ ᱠᱚ ᱧᱮᱞ ᱜᱟᱱᱚᱜᱼᱟ ᱡᱮ ᱱᱚᱜᱼᱚᱭ ᱟᱵᱚ ᱡᱮ ᱱᱚᱜᱼᱚᱭ ᱫᱟᱜ ᱵᱚᱱ ᱦᱮᱸ ᱞᱟᱹᱠᱛᱤ ᱮᱫᱟᱵᱚᱱ ᱥᱮ ᱦᱮᱸ ᱪᱟᱥ ᱵᱟᱫ ᱠᱟᱹᱢᱤ ᱨᱮ ᱡᱟᱦᱟᱸ ᱥᱮᱞᱚ ᱨᱮᱱᱟᱜ ᱫᱟᱜ ᱠᱚ ᱦᱮᱸ ᱚᱱᱟ ᱢᱟ ᱟᱹᱰᱤ ᱱᱟᱯᱟᱭ ᱠᱟᱛᱷᱟ ᱵᱮᱤᱱ ᱞᱟᱹᱭ ᱠᱮᱫᱟ ᱦᱮᱸᱥᱮ ᱚᱱᱟ ᱵᱟᱹᱜᱤ ᱠᱟᱛᱮ ᱛᱮ ᱦᱚᱸ ᱱᱮᱜᱝᱠᱟᱹ ᱜᱟᱱᱚᱜᱼᱟ ᱜᱚᱢᱠᱮ ᱡᱟᱦᱟᱸ ᱟᱵᱚᱣᱟᱜ ᱯᱩᱠᱷᱨᱤ ᱠᱚ ᱢᱮᱱᱟᱜᱼᱟ ᱦᱮᱸ ᱥᱮ ᱯᱩᱠᱷᱨᱤ ᱠᱚ ᱯᱩᱠᱷᱨᱤ ᱠᱚ ᱵᱚᱱ ᱞᱟᱭᱟ ᱯᱩᱠᱷᱨᱤ ᱠᱚ ᱞᱟ ᱠᱟᱛᱮ ᱟᱨᱠᱤ ᱦᱮᱸ ᱥᱮ ᱡᱟᱦᱟᱸ ᱥᱮᱨᱢᱟ ᱫᱟᱜ ᱮᱢᱚᱱ ᱠᱤ ᱯᱩᱠᱷᱨᱤ ᱞᱟ ᱠᱟᱛᱮᱫ ᱚᱱᱟ ᱡᱟᱦᱟᱸ ᱥᱮᱨᱢᱟ ᱫᱟᱜ ᱦᱤᱡᱩᱜᱼᱟ ᱚᱱᱟ ᱥᱮᱨᱢᱟ ᱫᱟᱜ ᱵᱚᱱ ᱤᱭ ᱟᱴᱚᱠ ᱫᱚᱦᱚ ᱠᱟᱜᱼᱟ ᱦᱮᱸᱥᱮ ᱦᱮᱸ ᱦᱟᱯᱮᱱ ᱫᱤᱱ ᱦᱟᱯᱮᱱ ᱫᱤᱱ ᱨᱮ ᱡᱚᱠᱷᱚᱱ ᱫᱟᱜ ᱠᱚ ᱵᱟ ᱥᱮᱨᱢᱟ ᱫᱟᱜ ᱵᱟᱭ ᱡᱟᱹᱲᱤᱭᱟ ᱛᱚᱠᱷᱚᱱ ᱚᱱᱟ ᱫᱟᱜ ᱛᱮ ᱪᱟᱥ ᱟᱵᱟᱫ ᱵᱚᱱ ᱠᱟᱹᱢᱤᱭᱟ ᱦᱮᱸ ᱥᱮ ᱾ ᱚᱱᱟ ᱵᱟᱹᱜᱤ ᱠᱟᱛᱮᱜ ᱟᱵᱟᱨ ᱱᱮᱛᱟᱨ ᱫᱚ ᱜᱚᱝᱠᱮ ᱟᱵᱟᱨ ᱱᱤᱝᱠᱟᱹ ᱜᱟᱱᱚᱜᱼᱟ ᱦᱮᱸ ᱥᱮ ᱡᱚᱠᱷᱚᱱ ᱡᱟᱦᱟᱸ ᱠᱚ ᱫᱟᱜ ᱟᱵᱚ ᱫᱚ ᱟᱵᱚᱣᱟᱜ ᱟᱹᱰᱤ ᱦᱚᱲᱟᱜ ᱜᱮ ᱦᱟᱥᱟ ᱚᱲᱟᱜ ᱟᱨ ᱤᱭᱟᱹ ᱵᱩᱥᱩᱵ ᱤᱭᱟᱹ ᱤᱭᱟᱹ ᱠᱟᱱ ᱛᱟᱵᱚᱱᱟ ᱛᱚ ᱪᱟᱞᱟᱜ ᱠᱟᱱ ᱛᱟᱵᱚᱱᱟ ᱛᱟᱹᱣ ᱨᱮᱦᱚᱸ ᱚᱱᱟ ᱵᱟᱝ ᱠᱟᱛᱮᱜ ᱨᱮᱦᱚᱸ ᱜᱚᱝᱠᱮ ᱡᱟᱦᱟᱸ ᱠᱚ ᱟᱨᱠᱤ ᱫᱟᱜ ᱡᱟᱦᱟᱸ ᱛᱤᱱᱟᱹᱜ ᱜᱟᱱ ᱜᱮ ᱚᱱᱟᱼᱼ ᱤᱭᱟᱹᱛᱮ ᱥᱟᱹᱲᱤᱢ ᱛᱮ ᱟᱬᱜᱚ ᱧᱩᱨᱩᱜᱼᱟ ᱚᱱᱟ ᱫᱟᱜ ᱠᱚ ᱡᱩᱫᱤ ᱡᱟᱦᱟᱸ ᱞᱮᱠᱟ ᱠᱟᱛᱮ ᱠᱟᱹᱴᱤᱡ ᱵᱚᱱ ᱵᱟᱧᱪᱟᱣ ᱵᱟᱧᱪᱟᱣ ᱠᱟᱛᱮ ᱵᱚᱱ ᱫᱚᱦᱚᱭᱟ ᱟᱨ ᱵᱟᱧᱪᱟᱣ ᱠᱟᱛᱮ ᱡᱚᱠᱷᱚᱱ ᱵᱚᱱᱼᱼ ᱫᱚᱦᱚᱭᱟ ᱚᱱᱟ ᱠᱚ ᱤᱭᱟᱹ ᱠᱟᱛᱮ ᱛᱷᱟᱹᱨᱤ ᱵᱟᱹᱴᱤ ᱟᱹᱨᱩᱵ ᱦᱮᱸ ᱛᱷᱟᱹᱨᱤ ᱠᱚᱵᱚᱱ ᱟᱨᱩᱵᱟ ᱦᱮᱸ ᱡᱟᱸᱦᱟᱱᱟᱜ ᱡᱟᱸᱦᱟᱱᱟᱜ ᱠᱟᱹᱢᱤ ᱨᱮᱜᱮ ᱡᱩᱫᱤ ᱵᱚᱱ ᱞᱟᱜᱟᱣᱟ ᱛᱟᱦᱚᱞᱮ ᱠᱷᱟᱱ ᱠᱤ ᱟᱨ ᱡᱟᱦᱟᱸ ᱚᱛ ᱠᱷᱚᱡ ᱫᱟᱜ ᱵᱚᱱ ᱰᱷᱮᱠᱚᱡ ᱩᱰᱩᱠ ᱮᱫᱟᱠᱚ ᱠᱚᱞ ᱠᱷᱚᱱ ᱦᱮᱸᱥᱮ ᱦᱮᱸ ᱛᱚ ᱚᱱᱟ ᱫᱟᱜ ᱠᱚ ᱵᱚᱱ ᱵᱟᱧᱪᱟᱣ ᱫᱟᱲᱮᱭᱟᱜᱼᱟ ᱠᱟᱹᱴᱤᱡ ᱠᱟᱹᱴᱤᱡ ᱟᱫᱚ ᱜᱚᱝᱠᱮ ᱵᱮᱱ ᱵᱟᱲᱟᱭᱮᱭᱟ ᱛᱚ ᱡᱚᱠᱷᱚᱱ ᱠᱟᱹᱣᱰᱤ ᱠᱚᱵᱤᱱ ᱨᱳᱡᱽᱜᱟᱹᱨ ᱠᱟᱛᱮ ᱵᱤᱱ ᱡᱚᱜᱟᱣᱟ ᱛᱚᱠᱷᱚᱱ ᱫᱚ